ᱦᱮᱞᱳ᱾
ᱦᱩᱸ ᱦᱮᱞᱳ᱾
ᱦᱮᱸ ᱟᱸᱡᱚᱢ ᱫᱟᱵᱤᱱ?
ᱦᱮᱸ ᱟᱡᱚᱢ ᱫᱟᱞᱤᱧ᱾
ᱟᱪᱪᱷᱟ, ᱦᱮ ᱟᱞᱤᱧ ᱦᱚᱸᱞᱤᱧ ᱟᱡᱚᱢ ᱧᱟᱢᱫᱟ᱾
ᱦᱚᱸ᱾
ᱪᱮᱫ ᱵᱤᱱ ᱪᱤᱠᱟ. ᱭᱫᱟ?
ᱵᱮᱥ ᱦᱚᱸᱜᱼᱚᱭ ᱫᱩᱲᱩᱵ ᱠᱟᱱᱟᱞᱤᱧ᱾ ᱟᱹᱵᱤᱱ?
ᱟᱞᱤᱧ ᱦᱚ ᱞᱤᱧ ᱫᱩᱲᱩᱵ ᱟᱠᱟᱱᱟ ᱱᱤᱛᱚᱜ ᱫᱚ᱾
ᱟᱪᱪᱷᱟ ᱟᱪᱪᱷᱟ ᱛᱤᱨᱮᱵᱮᱱ ᱡᱟᱹᱯᱤᱫᱟ ᱛᱟᱦᱚᱞᱮ ᱟᱨ ᱡᱚᱢ ᱠᱚᱫᱚ ᱛᱤᱱᱟᱹᱜ ᱥᱟᱺᱜᱤᱧ?
ᱟᱣᱨᱤ ᱟᱣᱨᱤ ᱡᱚᱢ ᱦᱩᱭᱩᱜ-ᱟ᱾ ᱡᱚᱢ ᱦᱩᱭᱩᱜ ᱞᱟᱹᱜᱤᱫ ᱠᱤᱪᱷᱩ ᱠᱷᱚᱱ ᱯᱚᱨᱮ᱾
ᱟᱪᱪᱷᱟ ᱟᱪᱪᱷᱟ᱾
ᱟᱯᱮ ᱡᱚᱢ ᱵᱟᱲᱟ ᱡᱮᱫᱟ ᱯᱮ?
ᱦᱮᱸ ᱟᱞᱮ ᱡᱚᱢ ᱫᱚ ᱦᱩᱭ ᱠᱟᱱᱟ᱾
ᱦᱚ᱾ ᱛᱟᱦᱞᱮ ᱛᱤ ᱨᱮᱵᱤᱱ ᱡᱟᱯᱤᱫᱟ ᱟᱵᱤᱱ ᱫᱚ?
ᱡᱟᱯᱤᱫ ᱜᱮᱭᱟᱞᱤᱧ ᱮᱸᱜ ᱟᱨ ᱠᱟᱴᱤᱡ ᱯᱚᱨᱮ ᱜᱮ᱾
ᱦᱳ
ᱟᱯᱮ ᱫᱚ ᱡᱚᱠᱷᱚᱱ ᱯᱮ ᱡᱚᱢᱟ ᱛᱚᱠᱷᱚᱱ ᱫᱚ ᱟᱹᱞᱤᱧᱟᱜ ᱡᱟᱹᱯᱤᱫ ᱢᱤᱫ ᱮᱵᱮᱱ ᱦᱩᱭᱩᱜ ᱛᱟᱞᱤᱧᱟ᱾
ᱦᱮᱸ᱾
ᱟᱞᱤ ᱫᱚ ᱟᱹᱰᱤ ᱞᱟᱦᱟ ᱨᱮᱜᱮ ᱞᱤᱧ ᱡᱟᱯᱤᱫ ᱜᱮᱭᱟ᱾
ᱟᱪᱪᱷᱟ ᱚᱠᱟᱨᱮ ᱢᱮᱱᱟᱜ ᱠᱟᱜ ᱢᱮᱭᱟ ᱚᱲᱟᱜ ᱨᱮᱜᱮ?
ᱚᱲᱟᱜ ᱠᱚᱨᱮ ᱫᱚ ᱵᱟᱝ ᱱᱤᱛᱚᱝ ᱦᱳᱥᱴᱮᱞ ᱠᱚᱨᱮ ᱢᱮᱱᱟᱜ ᱟᱠᱟᱫ ᱞᱤᱧᱟ ᱟᱞᱤᱧ ᱫᱚ ᱾
ᱚᱠᱟᱨᱮ ᱵᱟᱝ ᱟᱡᱚᱢᱚᱜ ᱠᱟᱱᱟ, ᱠᱷᱟᱲ ᱠᱷᱚᱲ ᱫᱚᱢᱮ ᱥᱟᱰᱮ ᱠᱟᱱᱟ᱾ ᱦᱳᱭ ᱦᱳᱥᱴᱮᱞ ᱨᱮ,
ᱦᱳᱭ ᱢᱮᱱᱟᱜ ᱞᱤᱧ ᱢᱮᱱᱟᱜ ᱠᱟᱫ ᱞᱤᱧᱼᱟ᱾
ᱟᱪᱪᱷᱟ ᱛᱟᱦᱚᱞᱮ ᱢᱟ ᱚᱞᱚᱜ ᱠᱟᱱ ᱜᱮᱭᱟ ᱥᱮ ᱪᱮᱫ ᱦᱮᱸ ᱠᱟᱹᱴᱤᱡ ᱠᱟᱹᱴᱤᱡ
ᱟᱪᱪᱷᱟ ᱟᱪᱪᱷᱟ ᱵᱟᱹᱞᱤᱧ ᱵᱩᱡ ᱫᱟᱲᱮᱭᱟᱜ ᱠᱟᱱᱟ ᱪᱮᱫ ᱥᱟᱰᱮ ᱠᱟᱱᱟᱭ ᱠᱤᱱᱛᱩ ᱟᱹᱞᱤᱧ ᱴᱷᱮᱱ ᱫᱚ ᱵᱟᱝ ᱥᱟᱰᱮ ᱠᱟᱱᱟ᱾
ᱦᱮᱸ ᱛᱚ ᱦᱮᱸ ᱛᱚ ᱢᱟ ᱞᱟᱹᱭ ᱵᱤᱱ᱾
ᱦᱮᱸ ᱟᱹᱞᱤᱧ ᱫᱚ ᱚᱞᱚᱜ ᱠᱟᱱ ᱜᱮᱭᱟᱞᱤᱧ ᱱᱤᱛᱚᱜ ᱦᱚ᱾ ᱦᱩ᱾
ᱱᱤᱥ ᱫᱚ ᱛᱟᱦᱮᱞᱮ ᱴᱚᱯᱤᱠ ᱚᱠᱟ ᱴᱟᱜ
ᱦᱩ ᱛᱚ ᱥᱮᱠᱮᱱᱰ ᱤᱭᱟᱨ ᱪᱟᱞᱟᱜ ᱠᱟᱱ ᱛᱟᱞᱤᱧᱟ᱾
ᱚᱱᱟᱨᱥ ᱛᱮ ᱥᱮ ᱯᱟᱥ ᱛᱮ ᱚᱠᱟᱴᱟᱜ?
ᱚᱱᱟᱨᱥ ᱛᱮᱜᱮᱼᱼ
ᱟᱵᱤᱱ ᱫᱚ ᱛᱟᱦᱞᱮ ᱯᱟᱲᱦᱟᱣ ᱠᱚᱫᱚ ᱛᱤᱱᱟᱹᱜ ᱥᱟᱺᱜᱤᱧ
ᱟᱹᱞᱤᱧ ᱟᱹᱞᱤᱧ ᱫᱚᱞᱤᱧ ᱵᱟᱹᱜᱤ ᱠᱟᱫᱟ᱾
ᱟᱪᱪᱷᱟ ᱟᱪᱪᱷᱟ᱾ ᱪᱮᱫᱟᱜ ᱵᱮᱱ ᱵᱟᱹᱜᱤ ᱟᱠᱟᱫᱟ ᱡᱟᱦᱟᱱᱟᱜ ᱯᱨᱚᱵᱞᱮᱢ ᱥᱮ ᱮᱢᱮ ᱠᱚᱢᱯᱞᱤᱴ ᱠᱟᱫᱟ ᱵᱮᱱ ᱵᱟᱜᱤ ᱠᱟᱫᱟ ᱵᱮᱱ
ᱮᱢᱮ ᱮᱢᱮ ᱠᱚᱢᱯᱮᱞᱮᱰ ᱠᱟᱛᱮ ᱜᱮᱞᱤᱧ ᱱᱤᱛᱳᱜ ᱫᱚ ᱞᱤᱧ ᱵᱟᱜᱤ ᱦᱟᱛᱟᱲ ᱟᱠᱟᱫᱼᱟ᱾
ᱠᱚᱢᱯᱮᱞᱮᱰ ᱫᱚ ᱠᱚᱢᱯᱮᱞᱮᱰ ᱦᱩᱭ ᱟᱠᱟᱱᱟ ᱟᱫᱚ ᱪᱮᱫ ᱮᱢ ᱪᱤᱠᱟ ᱚᱱᱠᱟ ᱫᱩᱲᱩᱵ ᱦᱩᱭ ᱟᱠᱟᱱᱟ᱾
ᱟ ᱦᱳᱭ ᱦᱳᱭ ᱦᱳᱭ, ᱦᱳᱭ ᱛᱚ ᱠᱟᱹᱢᱤ ᱠᱚᱫᱚ ᱛᱚᱵᱮ ᱱᱤᱛᱚᱜ ᱫᱚ ᱵᱟᱹᱱᱩᱜᱼᱟ ᱩᱱᱟᱹᱜ ᱫᱚ ᱵᱟᱝ ᱥᱮ? ᱦᱩᱲᱩ ᱨᱚᱦᱚᱭ ᱜᱮ ᱠᱟᱹᱢᱤ ᱟᱫᱚ ᱟᱫᱚ ᱠᱟᱹᱢᱤ ᱵᱟᱹᱱᱩᱜᱼᱟ᱾
ᱦᱩᱸ᱾
ᱦᱳᱭ
ᱛᱟᱦᱮᱞᱮ ᱟᱯᱮ ᱫᱚ ᱦᱩᱲᱩ ᱯᱮ ᱨᱚᱦᱚᱭ ᱫᱟ ᱥᱮ ᱥᱮᱫ
ᱟᱞᱮ ᱥᱮᱫ ᱢᱟᱛᱚ ᱥᱟᱨᱟ ᱵᱚᱪᱷᱚᱨ ᱜᱮ ᱠᱟᱹᱢᱤ ᱵᱟᱱᱩᱜ ᱦᱮᱸ ᱨᱚᱦᱚᱭ ᱫᱟᱞᱮ᱾
ᱛᱤᱱᱤᱥᱴᱟᱠᱟ
ᱚ ᱠᱤᱪᱩ ᱫᱤᱱ ᱦᱚᱞᱟ ᱢᱟᱫᱷᱮᱨ ᱠᱷᱚᱱᱟᱜ ᱫᱟᱜ ᱵᱟᱨᱭᱟ ᱥᱮᱜᱮ ᱯᱮᱭᱟ ᱠᱷᱮᱛ ᱨᱚᱦᱚᱭ ᱠᱟᱱᱟ᱾
ᱦᱮ
ᱟᱸᱡᱚᱢ ᱫᱟᱵᱤᱱ? ᱦᱳᱭ ᱦᱳᱭ ᱦᱳᱭ ᱟᱹᱰᱤ ᱞᱟᱦᱟ ᱞᱟᱦᱟ ᱫᱚ ᱫᱟᱜ ᱜᱮ ᱵᱟᱹᱱᱩᱜᱼᱟ᱾ ᱱᱚᱜ-ᱚᱭ ᱠᱤᱪᱷᱩ ᱫᱤᱱ ᱫᱟᱜ ᱛᱮ ᱫᱟᱜ ᱞᱟᱜᱟᱣ ᱟᱠᱟᱱᱟ᱾
ᱦᱮᱸ
ᱦ ᱦᱩᱸ
ᱟᱞᱤᱧ ᱢᱟ ᱱᱤᱛᱚᱜ ᱞᱤᱧ ᱜᱤᱛᱤᱡ ᱠᱟᱱᱟ ᱟᱰᱤ ᱡᱳᱨ ᱜᱮ ᱡᱟᱯᱤᱫ ᱥᱟᱱᱟᱭᱮᱫ
ᱟᱞᱤᱧ ᱦᱚᱸ ᱛᱚ ᱢᱮᱫ ᱜᱮ ᱴᱞᱟ ᱠᱟᱱᱞᱤᱧᱟ ᱟᱞᱤ ᱟᱵᱮᱱ ᱫᱟᱠᱟᱞᱤᱧ ᱡᱚᱢ ᱠᱮᱫᱟ ᱟᱫᱚ ᱠᱟᱹᱴᱤᱡ ᱚᱞᱚᱥ ᱚᱞᱚᱥ ᱵᱷᱟᱵ ᱜᱮ ᱵᱩᱡᱷᱟᱹᱜ ᱠᱟᱱᱟ᱾
ᱦᱩ ᱫᱟᱠᱟ ᱡᱚᱢ ᱞᱮᱠᱷᱟᱱ ᱫᱚ ᱟᱹᱰᱤ ᱟᱞᱚᱪ ᱜᱮ ᱵᱩᱡᱷᱟᱹᱜ ᱟᱱᱤᱡᱟ ᱛᱚ᱾
ᱟᱨᱦᱚᱸ ᱡᱩᱫᱤ ᱵᱟᱥᱠᱮ ᱫᱟᱠᱟ ᱠᱚᱵᱮᱱ ᱡᱚᱢ ᱠᱟᱜᱼᱟ ᱚᱱᱟ ᱫᱚ ᱟᱨᱦᱚ ᱡᱟᱯᱤᱫᱽ ᱥᱟᱱᱟᱣ ᱟᱱᱤᱡᱟ ᱾
ᱵᱟᱵᱮᱱ ᱟᱸᱡᱚᱢ ᱞᱮᱫ ᱛᱟᱞᱤᱧᱟ ᱨᱚᱲ ᱫᱚ? ᱦᱮᱸ ᱨᱚᱲ ᱵᱟᱵᱮᱱ ᱟᱸᱡᱚᱢ ᱞᱮᱫ ᱛᱟᱞᱤᱧᱟ?
ᱠᱟᱴᱟ ᱠᱟᱴᱟ ᱨᱚᱲ ᱠᱟᱹᱴᱤᱡ ᱟᱸᱡᱚᱢᱚᱜ ᱟᱠᱱ ᱛᱟᱵᱤᱱᱟ᱾ ᱟᱪᱷᱟ ᱟ ᱞᱟᱹᱭ ᱫᱟᱞᱤᱧ ᱡᱟᱦᱟᱸ ᱥᱮᱛᱟᱜ ᱡᱟᱦᱟᱸ ᱵᱚᱱ ᱞᱟᱹᱭᱟ ᱵᱟᱥᱠᱮ ᱡᱟᱦᱟᱸ
ᱟᱡᱚᱢ ᱾
ᱟᱸᱡᱚᱢ ᱫᱟᱵᱤᱱ ᱠᱟᱴᱟ ᱠᱟᱴᱟ ᱨᱚᱲ ᱟᱸᱡᱚᱢᱚᱜ ᱠᱟᱱ ᱛᱟᱹᱵᱤᱱᱟ ᱾
ᱦᱮᱞᱳ ᱾
ᱦᱮᱸ ᱟᱸᱡᱚᱢ ᱫᱚ ᱟᱸᱡᱚᱢᱜ
ᱮᱸ ᱟᱸᱡᱚᱢ ᱫᱟᱵᱤᱱ ᱠᱟᱴᱟ ᱠᱟᱴᱟᱜ ᱠᱟᱴᱟ ᱠᱟᱴᱟ ᱨᱚᱲ ᱟᱸᱡᱚᱢᱚᱜ ᱠᱟᱱᱟ ᱚᱱᱟ ᱛᱮᱜᱮᱞᱤᱧ ᱦᱮᱸ ᱱᱤᱛᱚᱜ ᱫᱚ ᱟᱸᱡᱚᱢᱚᱜ ᱠᱟᱱᱟ ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱾
ᱚᱱᱟ ᱵᱤᱞᱤ ᱦᱩᱭ ᱞᱮᱱᱟ ᱵᱤᱞᱤ ᱟᱨ ᱟᱞᱩ ᱤᱱᱟᱹᱜᱮ ᱾
ᱚᱻ
ᱟᱨᱦᱚᱸ ᱥᱮᱛᱟᱜ ᱨᱮᱱᱟᱜ ᱫᱟᱜ ᱢᱟᱹᱲᱤ ᱡᱩᱫᱤ ᱵᱟᱥᱠᱮ ᱫᱟᱠᱟ ᱵᱤᱱ ᱡᱚᱢᱟ ᱚᱱᱟ ᱫᱚ ᱟᱨᱦᱚ ᱡᱟᱯᱤᱫᱽ ᱥᱟᱱᱟ ᱟᱱᱤᱡᱟ ᱫᱚᱢᱮ᱾
ᱦᱩᱸ ᱾
ᱟᱯᱮ ᱫᱚ ᱪᱮᱫ ᱠᱚᱯᱮ ᱡᱚᱢ ᱠᱮᱫᱟ ᱯᱮᱥᱮ ᱟᱹᱣᱨᱤ ᱪᱮᱫ ᱠᱚᱯᱮ ᱩᱛᱩ ᱟᱠᱟᱫᱟ?
ᱟᱞᱮ ᱫᱚ ᱩᱛᱩ ᱦᱩᱭ ᱠᱟᱱᱟ ᱛᱤᱦᱤᱧ ᱫᱚ ᱮᱢᱱᱤ ᱥᱚᱵᱡᱤ ᱠᱚᱜᱮ ᱠᱚᱸᱰᱦᱷᱟ ᱠᱚ ᱤᱭᱟᱹ ᱠᱚ ᱩᱛᱩ ᱦᱩᱭᱩ ᱟᱠᱟᱱᱟ᱾
ᱦᱳᱭ ᱦᱳᱭ ᱪᱮᱫ ᱵᱮᱱ ᱞᱟᱹᱭᱟ ᱵᱟᱡᱟᱨ ᱨᱮᱦᱚᱸ ᱛᱚ ᱵᱟᱡᱟᱨ ᱨᱮᱦᱚᱸ ᱛᱚ ᱥᱚᱵᱡᱤ ᱨᱮᱱᱟᱜ ᱫᱟᱢ ᱟᱹᱰᱤ ᱠᱚᱡ ᱡᱚᱢ ᱟᱵᱮᱱ ᱥᱮ ᱵᱟᱵᱮᱱ ᱡᱚᱢᱟ ᱾
ᱦᱮᱸ ᱦᱮᱸ ᱟᱨ ᱵᱟᱡᱟᱨ ᱨᱮᱫᱚ ᱡᱟᱦᱟᱱ ᱜᱮ ᱡᱟᱦᱟᱸᱱᱟᱜ ᱥᱚᱵᱽᱡᱤ ᱠᱤᱨᱤᱧ ᱢᱟᱱᱮ ᱩᱱᱟᱹᱜ ᱫᱟᱢ ᱢᱟᱱᱮ ᱦᱟᱛᱟᱣ ᱵᱟᱝ ᱦᱟᱛᱟᱣ ᱠᱟᱛᱮᱫ ᱚᱠᱟᱢ ᱪᱟᱞᱟᱜᱼᱟ ᱾
ᱚᱠᱟᱢ ᱪᱟᱞᱟᱜᱼᱟ ᱦᱮᱸ ᱾ ᱪᱮᱜ ᱮᱢ ᱡᱚᱢᱼᱟ ᱦᱩ ᱾
ᱟᱨ ᱟᱹᱛᱩ ᱚᱲᱟᱜ ᱨᱮᱫᱚ ᱡᱟᱦᱟᱸ ᱥᱮᱫ ᱠᱷᱚᱱ ᱜᱮ ᱟᱲᱟᱜ ᱥᱟᱠᱟᱢ ᱡᱟᱦᱟᱱᱟᱜ ᱜᱮᱢ ᱧᱟᱢᱟ
ᱦᱩᱸ ᱦᱩᱸ ᱵᱮᱸᱜᱟᱲ ᱠᱚᱦᱚᱸ ᱵᱮᱱ ᱧᱟᱢᱮᱭᱟ ᱡᱟᱦᱟᱸᱭ ᱚᱲᱟᱜ ᱯᱟᱥᱮ ᱚᱲᱟᱜ ᱨᱮᱱ ᱠᱚ ᱪᱟᱥ ᱠᱟᱫᱟ ᱩᱱᱠᱩ ᱦᱚᱸᱠᱚ ᱮᱢᱚᱜ ᱜᱮᱭᱟ ᱾ ᱟᱨ ᱜᱷᱟᱸᱽᱨᱟ ᱠᱚᱦᱚᱸ ᱟᱹᱰᱤ ᱜᱟᱱ ᱜᱮ ᱧᱟᱢᱚᱜ ᱜᱮᱭᱟ ᱾
ᱟᱨ ᱧᱮᱞᱮᱫ ᱜᱮᱭᱟᱵᱮᱱ ᱛᱚ ᱡᱟ ᱨᱚᱠᱚᱢ ᱪᱟᱥ ᱦᱩᱭᱩᱜ ᱠᱟᱱᱟ ᱾ ᱥᱚᱵᱽᱡᱤ ᱠᱚ ᱯᱷᱚᱞᱟᱣ ᱞᱟᱹᱜᱤᱫ ᱛᱮ ᱢᱟᱹᱱᱢᱤ ᱛᱤᱱᱟᱹᱜ ᱨᱚᱠᱚᱢᱟᱜ ᱥᱟᱨ ᱠᱚᱠᱚ ᱵᱮᱵᱚᱦᱟᱨ ᱮᱫᱟ᱾ ᱚᱱᱟ ᱠᱚᱫᱚ ᱟᱵᱚ ᱵᱚᱱ ᱡᱚᱢᱫᱟ ᱟᱵᱚᱣᱟᱜ ᱦᱚᱸ ᱯᱨᱚᱵᱞᱮᱢ ᱦᱩᱭᱩᱜ ᱛᱟᱵᱚᱱᱟ ᱦᱟᱜ ᱠᱷᱟᱱ ᱦᱟᱯᱮᱱ ᱫᱤᱱ᱾ ᱧᱮᱞᱮᱜ ᱜᱮᱭᱟ ᱵᱮᱱ ᱛᱚ ᱪᱮᱠᱟ ᱥᱴᱚᱠ ᱠᱟᱛᱮ ᱠᱚ ᱜᱩᱡᱩᱜ ᱠᱟᱱᱟ ᱦᱚᱲ ᱾
ᱦᱮᱸ ᱦᱮᱸ ᱾
ᱦᱳᱭ ᱾
ᱛᱟᱦᱚᱞᱮ ᱪᱮᱫ ᱪᱮᱫ ᱠᱚᱯᱮ ᱪᱟᱥ ᱠᱟᱫᱟ ᱟᱯᱮ ᱫᱚ ᱥᱚᱵᱽᱡᱤ ᱠᱚ?
ᱟᱠᱮᱻ ᱢᱟᱹᱨᱤᱪ ᱢᱮᱱᱟᱜᱼᱟ, ᱥᱚᱥᱟ ᱢᱮᱱᱟᱜᱼᱟ, ᱠᱚᱸᱰᱷᱟ ᱢᱮᱱᱟᱜᱼᱟ, ᱟᱨ ᱟᱨ ᱪᱮᱫ ᱦᱚᱸ ᱵᱟᱹᱱᱩᱜᱼᱟ ᱵᱟᱹᱱᱩᱜ ᱫᱚ, ᱟᱨ ᱦᱩᱲᱩ
ᱦᱮᱞᱳ! ᱵᱟᱝ ᱚᱸᱰᱮ ᱵᱟᱝ ᱟᱸᱡᱚᱢ ᱞᱮᱱ ᱛᱟᱵᱮᱱᱟ ᱠᱟᱹᱴᱤᱡ ᱪᱮᱫ ᱪᱚᱝ ᱪᱮᱫ ᱵᱤᱱ ᱞᱟᱹᱭ ᱠᱮᱜᱼᱟ?
ᱚ ᱪᱮᱫ ᱟᱵᱤᱱ ᱵᱤᱱ ᱠᱩᱞᱤ ᱠᱮᱫ ᱞᱤᱧᱟᱹ ᱡᱮ ᱪᱮᱫ ᱠᱚᱯᱮ ᱪᱟᱥ ᱟᱠᱟᱫᱟ ᱦᱳᱭ ᱥᱮ?
ᱦᱮᱸ ᱚᱱᱟ ᱛᱚᱞᱤᱧ ᱠᱩᱞᱤ ᱠᱮᱫ ᱞᱟᱸᱭ ᱠᱮᱫᱟ ᱥᱚᱥᱟ ᱠᱚᱸᱰᱷᱟ, ᱪᱮᱫ ᱠᱚᱵᱤᱱ ᱞᱟᱹᱭ ᱠᱮᱫᱟ ᱟᱨ ᱠᱟᱹᱴᱤᱡ ᱪᱮᱫ ᱠᱷᱟᱲ ᱠᱷᱚᱲ ᱪᱮᱫ ᱪᱚ ᱵᱟᱝ ᱟᱸᱡᱚᱢ ᱞᱮᱱᱟ!
ᱟᱨ ᱢᱟᱹᱨᱤᱪ ᱢᱟᱹᱨᱤᱪ ᱠᱟᱛᱷᱟ ᱞᱤᱧ ᱞᱟᱹᱭ ᱠᱮᱫᱟ᱾
ᱚ, ᱛᱟᱞᱦᱮ ᱱᱤᱛᱳᱜ ᱫᱚ ᱢᱟᱱᱮ ᱩ ᱛᱩ ᱫᱚ ᱩᱱᱟᱹᱜ ᱫᱚ ᱵᱟᱯᱮ ᱚᱵᱷᱟᱵᱚᱜ ᱠᱟᱱᱟ ᱱᱤᱛᱳᱜ ᱫᱚ ᱾
ᱵᱟ ᱵᱟᱝ ᱵᱟ ᱵᱟᱞᱮ ᱚᱵᱷᱟᱵᱚᱜ ᱠᱟᱱᱟ ᱾
ᱱᱚᱣᱟ
ᱟᱨᱚ ᱚᱻ ᱢᱚᱱᱮ ᱦᱩᱭᱩᱜ ᱠᱟᱱ ᱛᱟᱦᱮᱸᱫ ᱦᱚᱨᱟᱜ ᱨᱚᱦᱚᱭ ᱞᱟᱦᱟ ᱡᱚᱱᱰᱨᱟ ᱠᱚᱠᱚ ᱮᱨ ᱜᱮᱭᱟ ᱥᱮ ᱾ ᱟᱫᱚ ᱟᱫᱚ ᱦᱚᱲ ᱠᱚ ᱵᱟᱝ ᱧᱟᱢ ᱠᱟᱱᱟ᱾ ᱴᱟᱠᱴᱟᱨ ᱠᱚ ᱵᱟᱝ ᱧᱟᱢ ᱞᱮᱱᱟ ᱱᱤᱛᱳᱜ ᱛᱚ ᱵᱮᱱ ᱵᱩᱡ ᱮᱜ ᱜᱮᱭᱟ ᱥᱮ ᱰᱟᱝᱨᱟ ᱢᱟ ᱰᱟᱝᱨᱟ ᱠᱚᱫᱚ ᱧᱟᱢ ᱜᱮ ᱵᱟᱠᱚ ᱧᱟᱢᱚᱜ ᱜᱮᱭᱟ ᱾ ᱚᱱᱟ ᱛᱮ ᱟᱫᱚ ᱥᱤ ᱦᱚᱠᱚ ᱵᱟᱹᱜᱤ ᱪᱟᱵᱟᱣ ᱠᱟᱫᱟ ᱾
ᱦᱳᱭ, ᱦᱮᱸ ᱛᱚ ᱾
ᱪᱮᱫ ᱵᱮᱱ ᱞᱟᱹᱭᱟ ᱮᱛᱚ ᱮᱛᱚ ᱯᱚᱨᱤᱵᱚᱨᱛᱚᱱ ᱪᱟᱞᱟᱜ ᱠᱟᱱᱟ ᱱᱤᱛᱚᱜ ᱜᱮ ᱩᱱᱟᱹᱜ ᱯᱚᱨᱤᱵᱚᱨᱛᱚᱱ ᱠᱟᱱᱟ, ᱦᱟᱯᱮᱱ ᱫᱤᱱ ᱦᱟᱸᱜ ᱠᱷᱟᱱ ᱟᱸ ᱟᱵᱚ ᱠᱚᱣᱟᱜ ᱯᱚᱨᱮ ᱨᱮ ᱡᱟᱦᱟᱸᱭ ᱢᱟᱹᱭ ᱵᱟᱹᱵᱩ ᱛᱟᱠᱚ ᱠᱚ ᱦᱤᱡᱩᱜ ᱩᱱ ᱨᱮᱫᱚ ᱢᱟᱱᱮ ᱪᱮᱫ ᱯᱚᱨᱤᱵᱚᱨᱛᱚᱱᱚᱜᱼᱟ? ᱟᱹᱰᱤ ᱟᱭᱢᱟ ᱛᱟᱦᱚᱞᱮ ᱯᱚᱨᱤᱵᱚᱨᱛᱚᱱᱚᱜᱼᱟ ᱦᱩᱲᱩ ᱨᱚᱦᱚᱭ ᱵᱮᱱ ᱧᱮᱞᱮᱜ ᱜᱮᱭᱟ, ᱦᱮᱸ ᱦᱮᱸ ᱦᱮᱸ ᱾
ᱱᱤᱛᱚᱜ ᱦᱩᱲᱩ ᱨᱚᱦᱚᱭ ᱜᱮ ᱱᱚᱜᱼᱚᱭ ᱥᱤ ᱠᱷᱚᱱ ᱟᱨᱟᱢ ᱥᱤ ᱠᱷᱚᱱ ᱟᱨᱟᱢᱵᱚ ᱠᱟᱛᱮ ᱦᱟᱱᱮ ᱚᱲᱟᱜ ᱚᱲᱟᱜ ᱛᱮ ᱫᱟᱞ ᱵᱟᱭ ᱫᱷᱟᱹᱵᱤᱡ
ᱦᱩᱸ, ᱚᱱᱮ ᱡᱟᱦᱟᱸ ᱢᱤᱫᱴᱮᱱ ᱦᱮᱸ ᱦᱮᱸ ᱦᱮᱸ ᱢᱮᱥᱤᱱ ᱜᱮᱛᱚ ᱦᱮᱸ ᱦᱮᱲᱦᱮ ᱩᱥᱩᱞᱚᱜ ᱠᱟᱱᱟ ᱛᱟᱯᱚᱨ ᱨᱚᱦᱚᱭ ᱩᱰᱩᱠ ᱠᱟᱱᱟ ᱛᱟᱯᱚᱨᱮ ᱡᱟᱦᱟᱸ ᱡᱟᱦᱟᱸᱭ ᱠᱚ ᱫᱟᱞᱮᱜ ᱦᱚᱯᱟᱨ ᱠᱚ ᱞᱟᱹᱭᱮᱜ ᱚᱱᱟ ᱩᱰᱩᱠ ᱠᱟᱱᱟ, ᱟᱨ ᱛᱤᱱᱟᱹᱜ ᱨᱚᱠᱚᱢ ᱵᱮ ᱧᱮᱞᱼᱟ!
ᱦᱮᱸ ᱾
ᱦᱩᱸ ᱾ ᱦᱳᱭᱛᱚ ᱫᱤᱱᱮ ᱫᱤᱱᱮ ᱯᱚᱨᱤᱵᱚᱨᱛᱚᱱ ᱪᱟᱞᱟᱜ ᱠᱟᱱᱟ᱾
ᱦᱮᱸ ᱾
ᱦᱮᱸ ᱾
ᱦᱳᱭ ᱛᱚ ᱟᱯᱮᱫᱚ ᱟᱨ ᱚᱱᱨ ᱚᱱᱟ ᱠᱚᱛᱮ ᱦᱚᱸ ᱵᱟᱭᱩ ᱫᱩᱥᱚᱱ ᱦᱩᱭᱩᱜ ᱠᱟᱱᱟ ᱟᱹᱰᱤ ᱡᱳᱨ ᱩᱱᱟᱹᱜ ᱯᱚᱨᱤᱢᱟᱱ ᱜᱮ ᱴᱨᱟᱠᱴᱟᱨ ᱠᱚ ᱵᱮᱵᱚᱦᱟᱨ ᱦᱩᱭᱩᱜ ᱠᱟᱱᱟ ᱵᱟᱝᱥᱮ?
ᱦᱩᱸ
ᱵᱟᱭᱩ ᱫᱩᱥᱚᱱ ᱦᱩᱭᱩᱜ ᱠᱟᱱᱟ ᱟᱹᱰᱤ ᱜᱟᱱ ᱜᱮ᱾ ᱛᱟᱯᱚᱨ ᱠᱚᱞᱠᱟᱨᱠᱷᱟᱱᱟ ᱨᱮᱱᱟᱜ ᱫᱷᱩᱣᱟᱹ ᱚᱱᱟ ᱠᱚᱦᱚᱸ ᱵᱟᱭ ᱫᱩᱥᱚᱱ ᱫᱟᱭ ᱥᱮᱵᱟ?
ᱟᱨ ᱨᱮᱫᱮ ᱧᱮᱞᱢᱮ ᱵᱟᱲᱛᱤ ᱵᱟᱲᱛᱤ ᱠᱟᱭᱛᱮ ᱚᱱᱟ ᱨᱟᱥ ᱥᱟᱭᱱᱤᱠ
ᱦᱮᱸ ᱛᱚ ᱜᱳᱵᱚᱨ ᱥᱟᱨ ᱫᱚ ᱧᱮᱞ ᱜᱮ ᱵᱟᱝ ᱧᱮᱞᱚᱜ-ᱟ᱾
ᱦᱳᱭ ᱟᱯᱮ ᱥᱮᱫ ᱫᱚ ᱪᱮᱫ ᱥᱟᱨ ᱵᱮᱵᱚᱦᱟᱨ ᱦᱩᱭᱩᱜ ᱜᱮᱭᱟ? ᱡᱳᱭᱵᱚ ᱥᱟᱨ ᱥᱮ ᱦᱚᱸᱜᱚᱭ ᱱᱚᱝᱠᱟ
ᱟᱫᱚ ᱚᱱᱮ ᱡᱟᱦᱟᱸ ᱵᱚᱪᱷᱚᱨ ᱫᱤᱱ ᱨᱮᱱᱟᱜ ᱡᱟᱦᱟᱸ ᱡᱟᱦᱟ ᱡᱟᱦᱟᱸ ᱡᱳᱭᱵᱚ ᱥᱮ ᱜᱩᱨᱤᱡ ᱠᱚ ᱛᱟᱦᱮᱱᱟ ᱚᱱᱟ ᱠᱚᱫᱚ ᱠᱷᱮᱛᱨᱮ ᱤᱫᱤ ᱵᱟᱲᱟ ᱦᱩᱭᱩᱜ-ᱟ᱾ ᱡᱟᱜᱮ ᱡᱟᱦᱟᱸ ᱛᱤᱱᱟᱹᱜ ᱜᱮ ᱟᱨ ᱵᱟᱠᱤ ᱫᱚ ᱪᱤᱭᱟ
ᱟᱪᱪᱷᱟ ᱚᱱᱟ ᱨᱮᱦᱚᱸ ᱚᱱᱟ ᱨᱮᱦᱚᱸ ᱠᱚ ᱡᱟᱞᱟᱹᱭᱟᱜ-ᱟ ᱵᱟᱝ ᱥᱮ?
ᱦᱩᱸ ᱟᱫᱚ ᱡᱚᱛᱚ ᱠᱷᱮᱛ ᱫᱚ ᱚᱱᱟᱫᱚ ᱵᱟᱝ ᱠᱚᱞᱟᱜ-ᱟ᱾ ᱡᱟᱜᱮ ᱡᱟᱦᱟᱸ ᱛᱤᱱᱟᱹᱜ
ᱦᱳᱭ ᱛᱚ᱾
ᱦᱮᱞᱳ
ᱫᱟᱜ ᱫᱟᱠᱟ ᱫᱚ ᱛᱟᱦᱮᱞᱮ ᱛᱤᱨᱮ ᱵᱮᱱ ᱡᱚᱢᱟ ᱟᱵᱤᱱ ᱫᱚ? ᱫᱟᱠᱟ ᱠᱚᱫᱚ᱾ ᱛᱤᱨᱮᱵᱮᱱ ᱡᱚᱢᱟ ᱟᱵᱤᱱ
ᱳᱭ ᱡᱚᱢᱟᱞᱤᱧ ᱱᱟᱜ ᱟᱨ ᱠᱟᱴᱤᱡ ᱯᱚᱨᱮ ᱜᱮ
ᱟᱪᱪᱷᱟ ᱟᱪᱷᱟ ᱟᱪᱷᱟ ᱯᱟᱭᱟᱨ ᱠᱚᱫᱚ ᱵᱟᱝ
ᱦᱮ ᱦᱟᱜ
ᱦᱮᱸ ᱦᱮᱸ ᱢᱤᱫᱜᱷᱟᱲᱤᱡ ᱫᱚ ᱡᱚᱨᱚᱜ ᱠᱟᱱᱟ ᱡᱚᱨᱚᱜ ᱠᱟᱱᱟ ᱠᱟᱹᱴᱤᱡ ᱠᱟᱹᱴᱤᱡ᱾
ᱚ
ᱠᱟᱹᱴᱤᱡ ᱠᱟᱴᱤᱡ ᱢᱟᱱᱮ ᱟᱸᱰᱤ ᱠᱟᱹᱴᱤᱡ ᱠᱟᱹᱴᱤᱡ᱾
ᱟᱞᱮ ᱥᱮᱫ ᱦᱚᱸ ᱧᱩᱨᱩᱜ ᱠᱟᱱᱟ ᱚᱝᱠᱮ ᱳᱭ ᱨᱚᱠᱚᱢ
ᱚ ᱟᱪᱪᱷᱟ
ᱟᱯᱮ ᱫᱚᱯᱮ ᱡᱚᱢ ᱦᱩᱭ ᱠᱟᱫᱟ?
ᱦᱮᱸ ᱟᱞᱮ ᱫᱚᱞᱮ ᱡᱚᱢ ᱦᱩᱭ ᱠᱟᱱᱟ ᱡᱚᱛᱚ ᱠᱚ᱾ ᱥᱟᱢᱴᱟᱜ ᱠᱟᱱᱟ ᱟᱫᱚ ᱢᱤᱫ ᱢᱤᱫ ᱛᱮ ᱜᱤᱛᱤᱡ ᱞᱟᱹᱜᱤᱫ᱾ ᱠᱟᱹᱢᱤ ᱫᱤᱱ ᱛᱚ ᱩᱱᱟᱜ ᱡᱩᱫᱤ ᱫᱚᱢᱮ ᱡᱟᱹᱯᱤᱫ ᱥᱟᱱᱟᱢᱮᱭᱟ ᱠᱟᱹᱢᱤ ᱫᱤᱱ ᱫᱚ᱾
ᱦᱩᱸ ᱠᱚ ᱠᱚᱞᱮᱡᱽ ᱠᱚ ᱪᱮᱫ ᱞᱮᱠᱟ ᱦᱩᱭᱩᱜ ᱠᱟᱱᱟ?
ᱦᱮᱸ ᱠᱚᱞᱮᱡᱽ ᱠᱚ ᱦᱩᱭᱩᱜ ᱠᱟᱱ ᱜᱮᱭᱟ ᱢᱚᱸᱡᱽ ᱜᱮ᱾ ᱠᱮᱞᱟᱥ ᱠᱚ ᱴᱷᱤᱠ ᱴᱷᱟᱠ ᱜᱮ ᱦᱩᱭᱩᱜ ᱠᱟᱱᱟ᱾
ᱦᱮᱸ
ᱟᱹᱵᱤᱱ ᱫᱚ ᱟᱹᱵᱤᱱ ᱫᱚ ᱚ ᱞᱟᱭ ᱫᱟᱵᱤᱱ ᱫᱚ ᱵᱟᱝᱞᱤᱧ ᱯᱟᱲᱦᱟᱜ-ᱟ ᱱᱤᱛᱚᱜ ᱫᱚ ᱵᱟᱝ ᱥᱮ?
ᱦᱩᱸ ᱵᱟᱞᱤᱧ ᱯᱟᱲᱦᱟᱜ ᱠᱟᱱᱟ᱾
ᱦᱳ ᱦᱳᱭ
ᱠᱚᱢᱯᱞᱤᱴᱟ ᱫᱚ ᱪᱮᱫ ᱫᱩᱲᱩᱵ ᱦᱮᱱᱟᱜ ᱠᱟᱜ ᱞᱤᱧᱟᱹ ᱱᱤᱛᱚᱜ ᱫᱚ?
ᱡᱮᱴ ᱠᱚ ᱮᱢᱮᱹ ᱠᱚ ᱵᱟᱵᱚᱝ ᱵᱟᱝᱵᱮᱱ ᱠᱚᱨᱟᱣ ᱠᱟ?
ᱮᱹᱢᱮ. ᱵᱟᱞᱤᱧ ᱠᱚᱨᱟᱣ ᱟᱠᱟᱫᱟ ᱵᱤᱮ ᱠᱚᱨᱟᱣ ᱠᱟᱛᱮ ᱢᱮ ᱢᱮᱥᱫᱚ ᱵᱟᱞᱤᱧ ᱠᱚᱨᱟᱣ ᱞᱮᱫᱟ᱾
ᱦᱳᱭ ᱛᱚ ᱦᱳᱭ, ᱟᱨ ᱡᱟ- ᱪᱮᱫ ᱛᱮᱵᱮᱱ ᱚᱞᱚᱜ ᱜᱮᱭᱟ ᱟᱵᱮᱱ ᱫᱚ ᱚᱠᱟᱴᱟᱜ ᱢᱤᱰᱤᱭᱟᱢ ᱠᱟᱱᱟᱵᱮᱱ ᱥᱮ ᱵᱟᱝᱞᱟ ᱢᱤᱰᱤᱭᱟᱢ?